ᱦᱮᱞᱳ
ᱦᱮᱞᱳ
ᱦᱮᱞᱳ ᱦᱳᱭ ᱜᱚᱝᱠᱮ ᱟᱸᱡᱚᱢᱚᱜ ᱠᱟᱱ ᱜᱮᱭᱟ ᱟᱹᱞᱤᱧᱟᱜ ᱜᱮ ᱪᱮᱜ ᱞᱮᱠᱟ ᱟᱸᱡᱚᱢᱚᱜ ᱠᱟᱱᱟ᱾
ᱦᱩᱸ ᱴᱷᱤᱠ ᱜᱮᱭᱟ ᱟᱸᱡᱚᱢᱚᱜ ᱠᱟᱱᱟ᱾
ᱚ ᱟᱪᱪᱷᱟ ᱟᱪᱪᱷᱟ ᱟᱪᱪᱷᱟ᱾
ᱜᱚᱝᱠᱮ ᱛᱟᱦᱞᱮ ᱪᱮᱫ ᱵᱮᱱ ᱪᱤᱠᱟᱹᱭᱮᱜᱼᱟ᱾
ᱟᱸ ᱪᱮᱜ ᱪᱤᱠᱟᱹ ᱵᱚᱞᱛᱮ ᱫᱚ ᱚᱲᱟᱜ ᱨᱮᱜᱮ ᱵᱚᱨᱛᱚᱢᱟᱱ ᱫᱚ ᱦᱟᱸᱜᱼᱼ ᱟᱫᱚ ᱵᱟᱡᱟᱨ ᱥᱮᱫ ᱪᱟᱞᱟᱜ ᱦᱩᱭᱩᱜᱼᱟ ᱦᱟᱸᱜ ᱮᱸ ᱜᱟᱛᱮ ᱜᱤᱫᱽᱨᱟᱹ ᱠᱚ ᱠᱟᱹᱴᱤᱡ ᱛᱟᱸᱜᱤ ᱵᱟᱲᱟ ᱦᱩᱭ ᱠᱟᱱᱟ ᱦᱟᱸᱜᱼᱼ ᱟᱫᱚ ᱪᱟᱞᱟᱜ ᱦᱩᱭᱩᱜᱼᱟ᱾
ᱟᱪᱪᱷᱟ ᱟᱪᱪᱷᱟ ᱱᱤᱛᱳᱜᱼᱼ
ᱦᱮᱸ ᱟᱫᱚ ᱢᱟᱱᱮ ᱛᱮᱦᱮᱧ ᱵᱟᱹᱫᱽ ᱠᱷᱚᱱ ᱦᱚᱸ ᱫᱮᱨᱤᱛᱮ ᱨᱟᱠᱟᱵ ᱦᱩᱭ ᱠᱟᱱᱟ ᱛᱚ᱾ ᱛᱩᱯᱩ ᱵᱟᱲᱟᱛᱮ ᱫᱮᱨᱤᱭᱮᱱᱟ ᱟᱨ ᱪᱮᱜ᱾
ᱚ ᱟᱪᱪᱷᱟ ᱟᱪᱪᱷᱟ ᱟᱪᱪᱷᱟ ᱪᱟᱥ ᱠᱟᱹᱢᱤ ᱨᱮ ᱪᱷᱩᱴᱟᱹᱣ ᱦᱩᱭ ᱠᱟᱱᱟ ᱥᱮ ᱪᱮᱜ?
ᱦᱮᱸ ᱦᱮᱸ ᱦᱮᱸ ᱟᱯᱮ ᱚᱱᱛᱮ ᱛᱤᱱᱟᱹᱜ ᱜᱟᱱ ᱠᱟᱹᱢᱤ ᱞᱟᱦᱟᱭᱱᱟ?
ᱟᱞᱮᱥᱮᱱ ᱫᱚ ᱱᱚᱝᱠᱟ ᱵᱟᱹᱭᱦᱟᱹᱲ ᱛᱮᱜ ᱦᱩᱭ ᱠᱟᱱᱟ, ᱨᱚᱦᱚᱭ ᱦᱩᱭ ᱠᱟᱱᱟ, ᱚᱝᱠᱟ ᱵᱟᱹᱫᱽ ᱫᱚ ᱵᱟᱹᱠᱤ ᱢᱮᱱᱟᱜᱼᱟ᱾ ᱱᱚᱝᱠᱟ ᱫᱟᱜ ᱜᱮ ᱵᱟᱭ ᱫᱟᱜᱼᱟᱭ᱾ ᱚᱱᱟ ᱠᱷᱟᱹᱛᱤᱨ ᱠᱟᱹᱴᱤᱡ ᱟᱴᱚᱠ ᱢᱮᱱᱟᱜ ᱞᱮᱭᱟ ᱦᱟᱸᱜ᱾
ᱵᱟᱝ ᱟᱞᱮ ᱫᱚ ᱫᱚᱦᱟᱸᱜ ᱱᱚ ᱛᱮ ᱫᱚ ᱫᱟᱜ ᱫᱚ ᱫᱟᱜ ᱜᱚᱫ ᱞᱮᱜᱼᱟ ᱛᱮᱦᱮᱧ ᱫᱚ ᱦᱟᱸᱜ ᱵᱷᱟᱹᱜᱤ ᱧᱚᱜ ᱜᱮ, ᱟᱫᱚ ᱱᱤᱛᱚᱜ ᱠᱟᱹᱴᱤᱡ ᱮ ᱛᱷᱤ ᱛᱩᱝ ᱧᱚᱜ ᱠᱟᱜᱼᱟᱭ ᱵᱟᱠᱷᱟᱱ ᱫᱚ ᱵᱷᱟᱜᱤ ᱜᱮ ᱫᱟᱜ ᱫᱚ ᱫᱟᱜ ᱞᱮᱜᱼᱟᱭ᱾
ᱚ ᱟᱪᱪᱷᱟ ᱟᱪᱪᱷᱟ᱾
ᱛᱟᱦᱞᱮ ᱟᱯᱮ ᱥᱮᱱ ᱫᱚ ᱱᱚᱝᱠᱟ ᱫᱟᱜ ᱮᱫ ᱜᱮᱭᱟ ᱥᱮ ᱪᱮᱫ?
ᱦᱮᱸ ᱢᱟᱱᱮ ᱛᱮᱦᱮᱧ ᱮᱱᱟᱝ ᱮ ᱫᱟᱜ ᱠᱮᱜᱼᱟ ᱵᱟᱠᱷᱟᱱ ᱫᱚ ᱵᱟᱨ ᱫᱤᱱ ᱜᱟᱱ ᱫᱚ ᱮ ᱥᱤᱛᱩᱝ ᱜᱮ ᱥᱤᱛᱩᱝ ᱩᱛᱟᱹᱨ ᱞᱮᱜᱼᱟ ᱵᱮᱥ ᱜᱮ ᱚᱱᱟ ᱦᱚᱸ᱾ ᱟᱹᱰᱤ ᱪᱮᱦᱨᱟ ᱜᱩᱢᱴᱟᱹᱲ ᱜᱮ ᱵᱩᱡᱷᱟᱹᱜ ᱠᱟᱱ ᱛᱟᱦᱮᱸᱜ ᱠᱷᱩᱵ ᱚᱲᱟᱜ ᱨᱮ ᱛᱟᱦᱮᱸ ᱦᱚᱸ ᱠᱷᱩᱵ ᱡᱟᱞᱟ ᱜᱮ ᱵᱩᱡᱷᱟᱹᱜ ᱛᱟᱦᱮᱸᱜ᱾
ᱚ ᱟᱪᱷᱟ ᱟᱞᱮ ᱥᱮᱱ ᱢᱟ ᱜᱚᱝᱠᱮ ᱵᱟᱭ ᱡᱟᱹᱲᱤᱭᱟᱞᱮ ᱠᱟᱱᱟ ᱫᱟᱜ ᱢᱟ᱾
ᱩᱸ
ᱱᱚᱝᱠᱟ ᱢᱟᱲᱟᱝᱛᱮ ᱡᱟᱹᱲᱤ ᱧᱚᱜ ᱠᱮᱜᱼᱟᱭ᱾ ᱢᱟᱲᱟᱝ ᱛᱮ ᱱᱚᱝᱠᱟ ᱵᱮᱥ ᱧᱚᱜ ᱜᱮ ᱡᱟᱲᱤ ᱠᱮᱜᱼᱟᱭ ᱚᱱᱟ ᱛᱮᱞᱮ ᱨᱚᱦᱚᱭ ᱵᱟᱲᱟ ᱠᱮᱜᱼᱟ᱾ ᱱᱤᱛᱚᱜ ᱢᱟ ᱱᱚᱜᱼᱚ ᱱᱚᱝᱠᱟᱭ ᱥᱤᱛᱩᱝ ᱮᱫᱟᱭ ᱱᱚᱱᱛᱮ ᱫᱚ ᱦᱟᱸᱜ᱾ ᱵᱟᱭ ᱡᱟᱹᱲᱤᱭᱟᱞᱮ ᱠᱟᱱᱟ ᱴᱷᱤᱠ ᱢᱚᱛᱚ ᱫᱚ᱾
ᱛᱟᱦᱚᱞᱮ ᱫᱚ ᱦᱟᱸᱜ ᱡᱟᱹᱲᱤ ᱫᱚ ᱡᱟᱹᱲᱤᱭᱟ ᱠᱟᱹᱴᱤᱡ ᱚᱠᱛᱚ ᱞᱟᱜᱟᱜ ᱛᱟᱭᱟ᱾
ᱦᱳᱭ ᱦᱳᱭ ᱟᱫᱚ ᱡᱟᱹᱲᱤ ᱨᱮᱱᱟᱜ ᱦᱚᱸ ᱮᱠᱷᱚᱱᱚ ᱚᱠᱛᱚ ᱫᱚ ᱢᱮᱱᱟᱜ ᱜᱮᱭᱟ ᱦᱟᱸᱜ᱾
ᱦᱩᱸ
ᱦᱮᱸ ᱟᱫᱚ ᱱᱚᱜᱼᱚᱝᱠᱟ ᱛᱚᱞᱟ ᱠᱚᱦᱚᱸ ᱦᱟᱨᱟ ᱴᱷᱤᱠ ᱠᱟᱱᱟ ᱥᱮ᱾
ᱦᱮᱸ ᱚᱱᱟ ᱚᱱᱟᱜᱮ ᱥᱚᱢᱚᱥᱥᱟ ᱫᱚᱦᱟᱸᱜ ᱛᱚᱞᱟ ᱠᱚ ᱦᱟᱨᱟᱜᱼᱟ᱾ ᱛᱟᱯᱚᱨᱮ ᱡᱚᱠᱷᱚᱱ ᱫᱟᱜ ᱵᱟᱝ ᱧᱟᱢᱚᱜᱼᱟ ᱩᱱ ᱥᱚᱢᱚᱭ ᱨᱚᱦᱚᱭ ᱛᱮ ᱨᱮᱦᱚᱸ ᱵᱤᱞᱚᱢᱵᱚᱜᱼᱟ ᱢᱟᱱᱮ ᱵᱚᱦᱩᱛ ᱦᱚᱨᱚᱵᱚᱨᱚ ᱦᱩᱭᱩᱜᱼᱟ ᱦᱮᱸᱥᱮ᱾
ᱦᱳᱭ ᱛᱚᱞᱟ ᱠᱚᱦᱚᱸ ᱱᱚᱛᱮ ᱦᱟᱸᱜ ᱵᱟᱹᱲᱤᱡᱚᱜᱼᱟ ᱥᱮ᱾
ᱦᱩᱸ ᱦᱩᱸ
ᱦᱳᱭ
ᱟᱫᱚ ᱟᱯᱮ ᱚᱱᱛᱮ ᱫᱚ ᱢᱟᱱᱮ ᱛᱤᱱᱟᱹᱜ ᱥᱤᱡᱤᱱ ᱪᱟᱥᱚᱜ?
ᱟᱞᱮᱥᱮᱧ ᱫᱚ ᱱᱚᱝᱠᱟ ᱢᱤᱫ ᱫᱷᱟᱣ ᱜᱮ᱾
ᱚ ᱛᱟᱦᱞᱮ ᱢᱟ ᱛᱟᱶᱦᱚᱸ
ᱟᱞᱮᱥᱮᱱ ᱫᱚ ᱱᱚᱝᱠᱟ ᱫᱟᱜ ᱡᱟᱹᱲᱤ ᱵᱷᱚᱨᱥᱟ ᱜᱮ ᱦᱟᱸᱜ ᱱᱚᱝᱠᱟ ᱢᱤᱫ ᱫᱷᱟᱣ ᱜᱮ ᱱᱚᱣᱟ ᱟᱥᱟᱲ ᱵᱚᱸᱜᱟ ᱡᱟᱦᱟᱸ ᱞᱟᱹᱭ ᱭᱟᱵᱚᱱ᱾
ᱦᱮᱸ ᱦᱮᱸ ᱛᱟᱦᱚᱞᱮ ᱢᱟ ᱟᱹᱰᱤ ᱜᱟᱱ ᱜᱮ ᱟᱹᱰᱤ ᱜᱟᱱ ᱜᱮ ᱦᱚᱨᱚᱵᱚᱨᱚ ᱢᱟ ᱦᱟᱸᱜ ᱥᱮᱨᱢᱟ ᱫᱟᱜ ᱵᱟᱝᱠᱷᱟᱱ ᱫᱚ ᱩᱯᱟᱹᱭ ᱵᱟᱹᱱᱩᱜᱼᱟ᱾
ᱦᱳᱭ ᱦᱳᱭ ᱦᱳᱭ
ᱟᱫᱚ ᱯᱟᱢᱯ ᱠᱚᱣᱟᱜ ᱨᱮᱱᱟᱜ ᱠᱚ ᱵᱮᱵᱚᱥᱛᱷᱟ ᱫᱚ ᱵᱟᱠᱚ ᱠᱚᱨᱟᱣ ᱵᱟᱲᱟ ᱟᱠᱟᱜᱼᱟ ᱚᱱᱛᱮ ᱨᱮ?
ᱟᱫᱚ ᱱᱚᱛᱮ ᱫᱚ ᱱᱚᱝᱠᱟ ᱵᱟᱨ ᱫᱷᱟᱣ ᱫᱚ ᱵᱟᱝᱠᱚ ᱪᱟᱥ ᱜᱮᱭᱟ ᱟᱞᱮᱥᱮᱫ ᱫᱚ᱾
ᱟᱪᱪᱷᱟ ᱟᱪᱪᱷᱟ ᱟᱪᱪᱷᱟ
ᱵᱟᱝ ᱪᱟᱥ ᱵᱟᱲᱟ ᱦᱩᱭ ᱠᱟᱱᱟ ᱱᱚᱝᱠᱟ ᱵᱟᱨ ᱫᱷᱟᱣ ᱫᱚ᱾ ᱚᱱᱠᱟ ᱵᱮᱵᱚᱥᱛᱷᱟ ᱦᱚᱸ ᱵᱟᱹᱱᱩᱜᱼᱟ ᱫᱟᱜ ᱨᱮᱱᱟᱜ ᱾ ᱱᱚᱝᱠᱟ ᱠᱮᱱᱮᱞ ᱥᱮ ᱥᱮᱞᱚ ᱢᱚᱴᱚᱨ ᱠᱚᱦᱚᱸ ᱵᱟᱹᱱᱩᱜᱼᱟ ᱾
ᱟᱻ ᱵᱟᱝ ᱟᱫᱚ ᱦᱟᱸᱜ ᱤᱧ ᱟᱸᱡᱚᱢᱮᱫ ᱫᱚᱻ ᱜᱣᱚᱨᱢᱮᱱᱴ ᱪᱮᱛᱟ ᱮᱢ ᱮᱫᱟ ᱦᱟᱸᱜ ᱾ ᱚᱱᱠᱟ ᱴᱮᱝᱠᱤ ᱠᱚ ᱡᱮᱥᱮ ᱪᱮᱫ ᱠᱚ ᱦᱟᱸᱜ ᱪᱟᱥ ᱡᱮᱱᱚ ᱜᱟᱱᱚᱜ ᱢᱟ ᱾
ᱦᱚᱭ ᱦᱚᱭ ᱟᱹᱞᱤᱧ ᱦᱚᱞᱤᱧ ᱟᱸᱡᱚᱢ ᱟᱠᱟᱫ ᱜᱮᱭᱟ ᱾
ᱡᱟᱭᱦᱚᱠ ᱱᱚᱣᱟ ᱫᱚ ᱟᱸᱡᱚᱢ ᱵᱟᱲᱟ ᱠᱟᱱᱟ ᱦᱟᱸᱜ, ᱟᱫᱚ ᱟᱯᱮ ᱚᱱᱛᱮ ᱫᱚ ᱛᱟᱹᱣ
ᱞᱟᱹᱭ ᱵᱤᱱ? ᱟᱞᱮᱥᱮᱱ ᱫᱚ ᱦᱟᱸᱜ ᱱᱚᱝᱠᱟ ᱤᱭᱟᱹ ᱫᱟᱜ ᱨᱮᱱᱟᱜ ᱚᱝᱠᱟ ᱫᱚᱢᱮ ᱮᱴᱠᱮᱴᱚᱬᱮ ᱢᱮᱱᱟᱜᱼᱟ ᱫᱟᱜ ᱠᱚ ᱵᱟᱭ ᱧᱟᱢᱚᱜᱼᱟ ᱾
ᱦᱮᱸ ᱟᱫᱚ ᱛᱟᱦᱚᱞᱮ ᱫᱚ ᱟᱨ ᱵᱟᱫᱽ ᱵᱟᱹᱠᱤ ᱥᱩᱢᱚᱭ ᱫᱚ ᱪᱮᱫ ᱠᱚ ᱪᱤᱠᱟᱹ ᱵᱟᱲᱟ ᱦᱩᱭᱩᱜ ᱜᱮᱭᱟ ᱾
ᱟᱨ ᱱᱚᱝᱠᱟ ᱪᱮᱫ ᱦᱚᱸ ᱵᱟᱝ ᱜᱮ ᱮᱢᱱᱤ ᱮᱴᱟᱜ ᱠᱚ ᱾
ᱥᱚᱵᱽᱡᱤ ᱠᱚᱫᱚ ᱪᱟᱥᱚᱜ ᱜᱮᱭᱟ ᱥᱮ ᱵᱟᱝ ᱚᱱᱛᱮ ᱨᱮ ᱫᱚ?
ᱦᱚᱭ ᱦᱚᱭ ᱪᱟᱥᱚᱜ ᱜᱮᱭᱟ ᱾ ᱟᱫᱚ ᱟᱞᱮ ᱥᱮᱱ ᱫᱚ ᱱᱚᱝᱠᱟ ᱚᱱᱠᱟ‌ ᱞᱟᱹᱴᱩ ᱞᱟᱹᱴᱩ ᱤᱭᱟᱹ ᱠᱚᱫᱚ ᱵᱟᱹᱱᱩᱜ ᱠᱚᱣᱟ ᱱᱚᱝᱠᱟ ᱪᱟᱹᱥᱤ ᱠᱚᱫᱚ ᱾
ᱟᱪᱪᱷᱟ ᱟᱪᱷᱟ ᱟᱪᱪᱷᱟ ᱟᱪᱪᱷᱟ ᱾
ᱟᱞᱮ ᱫᱚ ᱱᱚᱝᱠᱟ ᱚᱲᱟᱜ ᱠᱚᱨᱮ ᱡᱚᱢ ᱵᱟᱲᱟ ᱞᱟᱹᱜᱤᱫ ᱜᱮᱞᱮ ᱨᱚᱦᱚᱭ ᱵᱟᱲᱟᱭᱟ ᱥᱚᱵᱽᱡᱤ ᱠᱚ ᱾
ᱟᱪᱪᱷᱟ ᱛᱟᱦᱚᱞᱮ ᱟᱯᱮ ᱚᱱ ᱛᱮ ᱨᱮᱱ ᱫᱚ ᱦᱚᱲ ᱠᱚᱣᱟᱜ ᱫᱚ ᱠᱟᱹᱢᱤ ᱦᱚᱨᱟ ᱠᱚᱫᱚ ᱢᱟᱱᱮ ᱪᱮᱫ ᱪᱮᱫ ᱢᱟᱱᱮ ᱡᱤᱵᱤᱠᱟ ᱞᱟᱹᱜᱤᱫ ᱾
ᱱᱚᱝᱠᱟ ᱜᱮ ᱟᱹᱛᱩᱜ ᱡᱤᱵᱤᱠᱟ ᱢᱚᱛᱞᱚᱵᱽ?
ᱮᱻ ᱡᱤᱵᱤᱠᱟ ᱵᱚᱞᱛᱮ ᱫᱚ ᱦᱩᱭᱩᱜ ᱠᱟᱱᱟ ᱾ ᱮ ᱡᱟᱦᱟᱸ ᱫᱚ ᱠᱟᱹᱢᱤᱭᱟᱛᱮ ᱯᱩᱭᱥᱟᱹ ᱟᱨᱡᱟᱣ ᱥᱮ ᱠᱟᱹᱣᱰᱤ ᱟᱨᱡᱟᱣ ᱾
ᱟᱪᱪᱷᱟ ᱟᱞᱮ ᱥᱮᱱ ᱫᱚ ᱱᱚᱝᱠᱟ ᱱᱟᱢᱟᱞ ᱠᱚᱠᱚ ᱪᱟᱞᱟᱜ ᱜᱮᱭᱟ ᱠᱟᱹᱢᱤ ᱠᱚ ᱵᱮᱥᱤᱨ ᱵᱷᱟᱜᱽ ᱾ ᱟᱞᱮ ᱥᱮᱱ ᱫᱚ ᱚᱱᱠᱟ ᱠᱟᱹᱢᱤ ᱠᱚᱫᱚ ᱵᱟᱹᱱᱩᱜᱼᱟ ᱾ ᱟᱨ ᱱᱚᱣᱟ ᱟᱹᱛᱩ ᱠᱚᱨᱮ ᱫᱚ ᱚᱱᱠᱟ ᱡᱟᱹᱥᱛᱤ ᱧᱚᱜ ᱠᱟᱹᱣᱰᱤ ᱵᱟᱭ ᱧᱟᱢᱚᱜᱼᱟ ᱥᱮ ᱾ ᱠᱟᱹᱢᱤ ᱜᱮ ᱠᱟᱹᱢᱤ ᱚᱱᱠᱟ ᱠᱚᱥᱴᱚ ᱜᱮ ᱰᱷᱮᱨᱚᱜᱼᱟ ᱾ ᱚᱱᱟᱛᱮ ᱦᱟᱸᱜ ᱵᱤᱥᱤ ᱧᱚᱜ ᱚᱱᱠᱟ ᱱᱟᱢᱟᱞ ᱜᱮᱠᱚ ᱪᱟᱞᱟᱜᱼᱟ ᱟᱞᱮ ᱥᱮᱱ ᱫᱚ ᱾
ᱟᱪᱪᱷᱟ ᱾
ᱱᱮ ᱱᱮᱛᱟᱨ ᱫᱤᱱ ᱱᱚᱝᱠᱟ ᱚᱱᱠᱟ ᱨᱚᱦᱚᱭ ᱫᱤᱱ ᱛᱚ ᱱᱮᱛᱟᱨ ᱢᱟ ᱦᱚᱲᱟᱜ ᱠᱚ ᱪᱟᱞᱟᱣ ᱵᱟᱲᱟᱜ ᱠᱟᱱᱟ ᱨᱚᱦᱚᱭ ᱠᱚ ᱾
ᱚᱱᱮ ᱚᱱᱠᱟ ᱾ ᱛᱟᱦᱚᱞᱮ ᱜᱚᱝᱠᱮ ᱞᱟᱹᱭ ᱟᱹᱞᱤᱧ ᱟᱯᱮ ᱫᱚ ᱱᱚᱝᱠᱟ ᱨᱚᱦᱚᱭ ᱫᱚ ᱛᱤᱱᱟᱹᱜ ᱡᱷᱟᱹᱞ ᱠᱮᱜ-ᱟᱯᱮ ᱟᱯᱮ ᱫᱚ?
ᱟᱞᱮ ᱫᱚ ᱨᱚᱦᱚᱭ ᱫᱚ ᱟᱹᱣᱨᱤ ᱜᱮ ᱦᱩᱭᱩᱜ ᱛᱟᱞᱮᱭᱟ ᱾ ᱮᱸᱻ ᱱᱤᱛ ᱦᱚᱸ ᱢᱟᱱᱮ ᱥᱤᱭᱳᱜ ᱪᱟᱞᱟᱜ ᱠᱟᱱ ᱜᱮᱭᱟ ᱟᱨᱦᱚᱸ ᱱᱤᱛ ᱦᱚᱸ ᱞᱚᱥᱚᱫ ᱵᱟᱹᱠᱤ ᱢᱮᱱᱟᱜ-ᱟ ᱦᱟᱸᱜ ᱚᱱᱟ ᱫᱚ ᱦᱟᱸᱜ ᱮ ᱠᱟᱹᱴᱤᱡ ᱥᱚᱢᱚᱭ ᱞᱟᱜᱟᱜ-ᱟ ᱢᱟᱱᱮ ᱛᱚᱲᱟ ᱠᱚ ᱟᱹᱣᱨᱤ ᱦᱟᱨᱟ ᱜᱮ ᱛᱟᱞᱮᱭᱟ ᱛᱚ ᱟᱫᱚ ᱠᱟᱹᱴᱤᱡ, ᱠᱟᱹᱴᱤᱡ ᱵᱤᱞᱚᱢ ᱧᱚᱜᱚᱜ ᱠᱟᱱᱟ ᱦᱟᱸᱜ ᱾
ᱚ ᱟᱪᱪᱷᱟ ᱟᱪᱪᱷᱟ ᱢᱟᱱᱮ ᱟᱹᱣᱨᱤ ᱯᱮ ᱮᱛᱚᱦᱚᱵᱟ ᱵᱟᱝ ᱾
ᱵᱟᱝ ᱜᱮ ᱵᱟᱝ ᱜᱮ ᱾
ᱟᱪᱪᱷᱟ ᱜᱚᱝᱠᱮ ᱛᱟᱦᱚᱞᱮ ᱟᱯᱮ ᱫᱚ ᱱᱚᱝᱠᱟ ᱱᱟᱦᱮᱞ ᱛᱮᱥᱮ ᱱᱚᱝᱠᱟ ᱴᱮᱠᱴᱟᱨ ᱛᱮ ᱟᱯᱮ ᱥᱮᱱ ᱫᱚ?
ᱟᱞᱮ ᱱᱚᱛᱮ ᱫᱚ ᱱᱟᱢᱟᱞ ᱫᱤᱥᱚᱢ ᱠᱟᱱ ᱛᱟᱞᱮᱭᱟ ᱛᱚ ᱟᱫᱚ ᱱᱚᱛᱮ ᱫᱚ ᱪᱟᱥ ᱵᱟᱥ ᱜᱮ ᱢᱮᱱ ᱵᱷᱚᱨᱥᱟ ᱫᱚ ᱴᱨᱟᱠᱴᱟᱨ ᱫᱚ ᱮᱠᱫᱚᱢ ᱢᱟᱥᱴ ᱢᱮᱱᱟᱜ ᱜᱮ ᱛᱟᱞᱮᱭᱟ ᱦᱟᱸᱜ ᱟᱫᱚ ᱱᱟᱦᱮᱞ ᱫᱚ ᱛᱟᱦᱮᱸ ᱫᱚ ᱛᱟᱦᱮᱸ ᱠᱟᱱ ᱜᱮᱭᱟ ᱩᱸ ᱥᱚᱢᱟᱨ ᱦᱳᱭᱮᱱ ᱜᱮᱭᱟ ᱚᱱᱠᱟ ᱵᱟᱨ ᱯᱮ ᱥᱮᱨᱢᱟ ᱵᱟ ᱚᱱᱟ ᱠᱷᱚᱱ ᱢᱚᱬᱮ ᱥᱮᱨᱢᱟ ᱜᱟᱱ ᱦᱩᱭᱩᱜ-ᱟ, ᱟᱫ ᱩᱛᱟᱹᱨ ᱠᱟᱱ ᱞᱮᱠᱟᱜᱮ ᱾
ᱚ ᱟᱪᱪᱷᱟ ᱟᱪᱷᱟ ᱟᱯᱮ ᱫᱚ ᱢᱟᱱᱮ ᱱᱟᱢᱟᱞ ᱫᱤᱥᱚᱢ ᱥᱮ ᱪᱮᱫ?
ᱦᱮᱸ ᱱᱟᱢᱟᱞ ᱫᱤᱥᱚᱢ ᱥᱮᱫ, ᱟᱞᱮ ᱱᱚ ᱱᱤᱛᱚᱜ ᱫᱚ ᱦᱟᱸᱜ ᱯᱮ ᱥᱤᱡᱤᱱ ᱪᱟᱥᱚᱜ-ᱟ, ᱚᱱᱟ ᱯᱮᱭᱟ ᱪᱟᱥᱚᱜ-ᱟ ᱚᱱᱟ ᱫᱚ ᱟᱣᱩᱥ, ᱚᱢᱚᱱ ᱟᱨ ᱵᱳᱨᱳ ᱡᱟᱦᱟᱸ ᱠᱚ ᱞᱟᱹᱭᱟ᱾
ᱦᱳᱭ ᱦᱳᱭ ᱦᱳᱭ, ᱟᱸᱡᱚᱢ ᱟᱠᱟᱫ ᱜᱮᱭᱟᱞᱤᱧ ᱚᱱᱛᱮ ᱫᱚ ᱚᱱᱠᱟ ᱡᱟᱹᱥᱛᱤ ᱧᱚᱜ ᱨᱚᱦᱚᱭᱟ
ᱦᱮᱸ ᱦᱮᱸ ᱟᱞᱮ ᱫᱚ ᱢᱟᱱᱮ ᱯᱚᱫᱷᱟᱱ ᱡᱤᱵᱤᱠᱟ ᱦᱤᱥᱟᱹᱵᱽ ᱛᱮ ᱱᱤᱭᱟᱹ ᱜᱮ ᱦᱟᱸᱜ, ᱟᱫᱚ ᱦᱟᱸᱜ ᱚᱱᱠᱟ ᱠᱟᱹᱢᱤ ᱫᱚ ᱦᱟᱸᱜ ᱟᱫᱚ ᱪᱮᱫ ᱦᱚᱸ ᱵᱟᱝ ᱜᱮ ᱦᱩᱭᱩᱜ ᱜᱮᱭᱟ ᱥᱮ᱾
ᱚ ᱟᱪᱪᱷᱟ ᱟᱪᱪᱷᱟ᱾
ᱦᱮᱸ᱾
ᱚᱱᱛᱮ ᱱᱟᱢᱟᱞ ᱫᱤᱥᱚᱢ ᱫᱚ ᱟᱸᱡᱚᱢ ᱟᱠᱟᱫᱟᱞᱤᱧ ᱢᱟᱱᱮ ᱱᱚᱝᱠᱟ ᱱᱚᱝᱠᱟ ᱥᱚᱢᱟᱱ ᱡᱟᱭᱜᱟ ᱛᱚ᱾
ᱦᱩᱸ ᱦᱩᱸ᱾
ᱦᱳᱭ ᱟᱨ ᱚᱱᱛᱮ ᱫᱚ ᱦᱟᱸᱜ ᱱᱟᱥᱮᱱᱟᱜ ᱱᱚᱝᱠᱟ ᱮᱢᱱᱤ ᱛᱤᱢᱱᱤ ᱚᱱᱠᱟ ᱥᱤᱛᱩᱝ ᱫᱤᱱ ᱦᱚᱸ ᱪᱟᱥ ᱜᱟᱱᱚᱜ-ᱟ ᱚᱱᱛᱮ ᱫᱚ, ᱚᱱᱠᱟ ᱫᱚ ᱥᱚᱫ ᱜᱮ ᱛᱟᱦᱮᱱᱟ ᱠᱷᱮᱛ ᱠᱚ ᱟᱡᱚᱢ ᱜᱚᱫᱚᱜ
ᱦᱮᱸ ᱱᱚᱛᱮ ᱫᱚ ᱟᱫᱚ ᱦᱟᱸᱜ ᱫᱟᱜ ᱨᱮᱱᱟᱜ ᱫᱚ ᱚᱱᱠᱟ ᱫᱚ ᱥᱚᱢᱚᱥᱥᱟ ᱫᱚ ᱵᱟᱹᱱᱩᱜ-ᱟ᱾ ᱟᱫᱚ ᱚᱱᱠᱟ ᱥᱮᱞᱩ ᱠᱚ ᱢᱮᱱᱟᱜ-ᱟ, ᱥᱟᱶᱛᱮ ᱜᱟᱰᱟ ᱠᱚᱦᱚᱸ ᱢᱮᱱᱟᱜ-ᱟ᱾ ᱟᱫᱚ ᱜᱟᱰᱟ ᱠᱷᱚᱱ ᱡᱟᱹᱥᱛᱤ ᱥᱮᱞᱩ ᱠᱚ ᱢᱮᱱᱤ ᱠᱚᱠᱚ ᱵᱮᱵᱷᱟᱨᱮᱫ-ᱟ᱾
ᱦᱳᱭ ᱦᱳᱭ ᱚᱱᱛᱮ ᱫᱚ ᱾
ᱦᱩᱸ ᱦᱩᱸ᱾
ᱜᱚᱝᱠᱮ ᱚᱱᱛᱮ ᱫᱚ ᱦᱟᱸᱜ ᱪᱮᱫ ᱠᱚ ᱪᱟᱥ ᱦᱩᱭᱩᱜ ᱜᱮᱭᱟ ᱱᱚᱝᱠᱟ ᱡᱟᱹᱥᱛᱤ ᱧᱚᱜ? ᱦᱩᱲᱩ ᱠᱚ ᱵᱟᱫᱽ ᱠᱟᱛᱮᱫ ᱾
ᱟᱞᱮ ᱱᱚᱛᱮ ᱫᱚ ᱡᱩᱫᱤ ᱦᱩᱲᱩ ᱠᱚ ᱵᱟᱫᱽ ᱠᱟᱛᱮᱫ ᱧᱮᱞᱚᱜ-ᱟ ᱚᱱᱠᱟ ᱛᱤᱞᱢᱤᱧ ᱠᱚ, ᱵᱟᱫᱟᱢ ᱠᱚ, ᱢᱩᱠᱷ ᱟᱸ ᱛᱟᱨᱯᱚᱨ ᱠᱷᱤᱨᱟᱹ, ᱠᱚᱸᱦᱚᱸᱰᱟ ᱚᱱᱟ ᱠᱚ ᱪᱟᱥ ᱦᱩᱭᱩᱜ ᱜᱮᱭᱟ᱾ ᱟᱨ ᱡᱩᱫᱤ ᱟᱞᱮ ᱱᱚᱛᱮ ᱨᱮᱱᱟᱜ ᱡᱟᱦᱟᱸ ᱱᱟᱹᱭ ᱫᱷᱟᱨᱮ ᱡᱟᱦᱟᱸ ᱠᱚ ᱢᱮᱱᱟᱜ ᱢᱟᱱᱮ ᱱᱟᱹᱭ ᱟᱥᱮ ᱯᱟᱥᱮ ᱦᱚᱸ
ᱦᱳᱭ᱾
ᱩᱱᱠᱩ ᱫᱚ ᱩᱱᱠᱩ ᱫᱚ ᱥᱚᱵᱽᱡᱤ ᱠᱚᱠᱚ ᱪᱟᱥ ᱜᱮᱭᱟ ᱾ ᱡᱮᱢᱚᱱ ᱦᱩᱭᱩᱜ ᱠᱟᱱᱟ
ᱮᱸ ᱵᱟᱸᱫᱷᱟ ᱠᱚᱯᱤ ᱛᱟᱯᱚᱨᱮ ᱵᱷᱤᱰᱤ, ᱟᱹᱞᱩ ᱚᱱᱠᱟ ᱪᱮ
ᱦᱳᱭ ᱦᱳᱭ ᱟᱫᱚ ᱚᱱᱛᱮ ᱫᱚ ᱦᱟᱸᱜ ᱟᱸᱡᱚᱢ ᱠᱟᱜ ᱟᱞᱤᱧ ᱱᱚᱝᱠᱟ ᱡᱟᱹᱥᱛᱤ ᱧᱚᱜ ᱜᱮ ᱪᱟᱥ ᱟᱵᱟᱫ ᱥᱮ ᱪᱮᱫ ᱚᱱᱠᱟ ᱞᱟᱹᱴᱩ ᱞᱟᱹᱴᱩ ᱚᱱᱠᱟ ᱠᱷᱮᱛ ᱠᱚ ᱢᱮᱱᱟᱜᱼᱟ, ᱡᱟᱭᱜᱟ ᱠᱚ᱾
ᱦᱮᱸ ᱢᱟ ᱚᱱᱠᱟ ᱫᱚ ᱢᱮᱱᱟᱜ ᱫᱚ ᱢᱮᱱᱟᱜᱼᱟ, ᱟᱞᱮ ᱱᱚᱛᱮ ᱫᱚ ᱥᱮ ᱚᱱᱠᱟ ᱫᱚ ᱢᱤᱫ ᱢᱤᱫ ᱦᱚᱲᱟᱜ ᱫᱚ ᱚᱱᱠᱟ ᱞᱟᱹᱴᱩ ᱡᱟᱭᱜᱟ ᱫᱚ ᱵᱟᱹᱱᱩᱜᱼᱟ ᱦᱟᱸᱜ᱾ ᱡᱷᱚᱛᱚ ᱜᱮ ᱦᱩᱰᱤᱧ ᱦᱩᱰᱤᱧ ᱡᱟᱭᱜᱟ, ᱠᱟᱨᱚᱱ ᱱᱚᱣᱟ ᱫᱚ ᱦᱟᱸᱜ ᱠᱟᱹᱴᱤᱡ ᱵᱟᱡᱟᱨ ᱨᱮᱱᱟ ᱛᱚ᱾
ᱦᱳᱭ ᱦᱳᱭ᱾
ᱚᱱᱠᱟ ᱫᱚ ᱡᱷᱚᱛᱚ ᱞᱟᱹᱜᱤᱫ ᱫᱚ ᱥᱮᱬᱟ ᱡᱟᱭᱜᱟ ᱫᱚ ᱵᱟᱹᱱᱩᱜᱼᱟ᱾ ᱡᱟᱭᱦᱳᱠ ᱴᱩᱠᱤ ᱴᱟᱠᱤ ᱠᱟᱹᱴᱤᱡ ᱠᱟᱹᱴᱤᱡ ᱡᱟᱭᱜᱟ ᱢᱮᱱᱟᱜᱼᱟ ᱡᱟᱦᱟᱸ ᱫᱚ ᱟᱸ ᱪᱟᱥᱵᱟᱥ ᱠᱚᱨᱟᱣ ᱠᱟᱛᱮᱫ, ᱚᱲᱟᱜ ᱪᱟᱹᱞᱩ ᱜᱟᱱᱚᱜ ᱞᱮᱠᱟ ᱟᱨ ᱪᱮᱫ᱾
ᱚ ᱟᱪᱪᱷᱟ ᱟᱪᱪᱷᱟ᱾ ᱟᱸ ᱜᱚᱝᱠᱮ ᱛᱟᱦᱞᱮ ᱟᱯᱮ ᱥᱮᱱ ᱫᱚ ᱱᱚᱝᱠᱟ ᱡᱚᱸᱰᱨᱟ ᱠᱚᱫᱚ ᱪᱟᱥ ᱵᱟᱲᱟᱭ ᱜᱮᱭᱟ ᱠᱚ ᱥᱮ ᱵᱟᱝ?
ᱡᱚᱱᱰᱨᱟ ᱠᱚᱫᱚᱼᱼ ᱟᱞᱮ ᱱᱚᱛᱮ ᱫᱚ ᱵᱟᱝᱟ ᱚᱠᱟ ᱫᱷᱟᱨᱮ ᱦᱟᱸᱜ ᱱᱟᱹᱭ ᱫᱷᱟᱨᱮ ᱠᱚᱨᱮ ᱠᱚ ᱪᱟᱥ ᱵᱟᱲᱟᱭ ᱜᱮᱭᱟ ᱦᱟᱸᱜ᱾ ᱟᱞᱮ ᱫᱚᱞᱮ ᱰᱤᱥᱴᱮᱱᱥᱚᱜᱼᱟ ᱚᱱᱠᱟ ᱱᱟᱹᱭ ᱟᱸᱻ ᱚᱱᱠᱟ ᱠᱩᱲᱤ ᱠᱤᱞᱳᱢᱤᱴᱟᱨ ᱞᱮ ᱰᱤᱥᱴᱮᱱᱥᱚᱜᱼᱟ ᱦᱮᱸ ᱥᱮ ᱟᱫᱚ ᱚᱠᱚᱭ ᱠᱚ ᱱᱟᱹᱭ ᱫᱷᱟᱨᱮ ᱼᱼ ᱠᱚ ᱢᱮᱱᱟᱜ ᱠᱚᱣᱟ ᱩᱱᱠᱩ ᱜᱮᱛᱚ ᱦᱟᱸᱜ ᱠᱚ ᱪᱟᱥ ᱵᱟᱲᱟᱭ ᱛᱟᱦᱮᱸᱫᱼᱟ᱾
ᱟᱪᱪᱷᱟ, ᱟᱪᱪᱷᱟ
ᱟᱫᱚ ᱱᱚᱝᱠᱟ ᱢᱟᱲᱟᱝ ᱛᱮᱫᱚ ᱵᱟᱯᱮ ᱟᱯᱮ ᱫᱚ ᱵᱟᱯᱮ ᱪᱟᱥ ᱵᱟᱲᱟ ᱟᱠᱟᱫᱼᱟ?
ᱵᱟᱝ ᱜᱮ ᱚᱱᱠᱟ ᱫᱚ ᱵᱟᱝᱟ ᱚᱱᱮ ᱛᱟᱦᱞᱮ ᱫᱚ ᱱᱚᱛᱮ ᱨᱮᱫᱚ ᱚᱱᱮᱼᱼ ᱛᱮᱞ ᱵᱤᱧ ᱠᱚ ᱵᱟᱫᱟᱢ ᱠᱚ ᱮᱱᱟ ᱪᱟᱥ ᱵᱟᱲᱟ ᱫᱚ ᱦᱩᱭ ᱠᱟᱱᱟ᱾
ᱟᱪᱪᱷᱟ ᱱᱚᱝᱠᱟ ᱵᱟᱫᱟᱢ ᱠᱚ ᱡᱟᱹᱥᱛᱤ ᱥᱮ ᱪᱮ ᱵᱟᱫᱟᱱ ᱫᱚ ᱵᱟᱫᱟᱱ ᱫᱚ ᱦᱟᱸᱜ ᱱᱚᱝᱠᱟ ᱛᱤᱱ ᱥᱚᱢᱚᱭ ᱠᱚ ᱨᱚᱦᱚᱭ ᱜᱮᱭᱟ᱾
ᱚᱱᱟ ᱫᱚᱠᱚ ᱨᱚᱦᱚᱭᱟᱼᱼ ᱡᱟᱦᱟᱸ ᱡᱮ ᱥᱤᱛᱩᱝ ᱢᱟᱱᱮ ᱥᱤᱛᱩᱝ ᱟᱨ ᱡᱟᱹᱯᱩᱫ ᱞᱟᱦᱟᱨᱮ ᱡᱚᱠᱷᱚᱱᱼᱼ ᱥᱤᱛᱩᱝ ᱟᱭ ᱡᱟᱹᱯᱩᱫ ᱞᱟᱦᱟ ᱨᱮᱱᱟᱜ ᱞᱟᱦᱟ ᱨᱮᱠᱚ ᱤᱭᱟᱹᱭᱟ ᱚᱱᱟ ᱫᱚ ᱢᱟᱱᱮ ᱞᱟᱦᱟ ᱨᱮᱧ ᱞᱟᱹᱭᱟ ᱛᱟᱞᱟ ᱨᱮ ᱢᱟᱱᱮ ᱪᱤᱠᱟᱹᱭᱟ ᱵᱟᱫᱟᱢ ᱫᱚ ᱮᱢᱚᱱ ᱢᱤᱫ ᱴᱮᱡ ᱮᱢᱚᱱ ᱢᱤᱫ ᱴᱮᱡ ᱪᱟᱥᱼᱼ ᱡᱟᱦᱟᱸ ᱫᱚ ᱡᱟᱹᱥᱛᱤ ᱞᱚᱞᱚ ᱦᱚᱸ ᱵᱟᱭ ᱜᱟᱱᱚᱜᱼᱟ ᱡᱟᱹᱥᱛᱤ ᱫᱟᱜ ᱮᱢ ᱦᱚᱸ ᱵᱟᱭ ᱜᱟᱱᱚᱜᱼᱟ᱾
ᱟᱪᱪᱷᱟ, ᱟᱪᱪᱷᱟ
ᱚᱱᱠᱟᱱ ᱥᱚᱢᱚᱭ ᱚᱱᱟ ᱫᱚᱠᱚ ᱤᱭᱟᱹᱭᱟ ᱡᱟᱛᱮ ᱟᱞᱚ ᱥᱮᱭᱟᱜ ᱢᱟ ᱥᱮᱼᱼ
ᱜᱚᱝᱠᱮ ᱟᱹᱞᱤᱧ ᱢᱟ ᱵᱟᱹᱞᱤᱧ ᱧᱮᱞ ᱠᱟᱜᱼᱟ ᱪᱮᱫ ᱞᱮᱠᱟ ᱠᱟᱛᱮ ᱠᱚ ᱤᱭᱟᱹᱭᱟ ᱪᱮᱫ ᱞᱮᱠᱟ ᱫᱟᱨᱮᱜᱼᱟ? ᱦᱩᱸ
ᱵᱟᱝ ᱟᱞᱮ ᱱᱚᱛᱮ ᱫᱚ ᱦᱟᱸᱜ ᱵᱷᱟᱜᱤ ᱜᱮ ᱚᱱᱠᱟ ᱫᱚ ᱪᱮᱫ ᱰᱷᱮᱨ ᱧᱚᱜ ᱜᱮ ᱪᱟᱥ ᱵᱟᱲᱟᱭ ᱦᱩᱭᱩᱜᱼᱟ ᱛᱚ ᱟᱫᱚᱼᱼ ᱡᱟᱭ ᱦᱚᱠ ᱯᱳᱭᱞᱳ ᱯᱳᱭᱞᱩ ᱫᱚ ᱟᱹᱞᱤᱧ ᱦᱚᱸ ᱱᱚᱣᱟ ᱦᱩᱭ ᱠᱟᱨᱚᱱ ᱟᱞᱤᱧ ᱵᱟᱨᱦᱮ ᱨᱤᱞᱤᱧ ᱛᱟᱦᱮᱱ ᱛᱟᱦᱮᱫᱼᱼ ᱟᱸ ᱟᱹᱛᱩ ᱫᱤᱥᱚᱢ ᱦᱮᱡ ᱯᱨᱮ ᱜᱮ ᱦᱟᱸᱜ, ᱱᱚᱣᱟ ᱠᱚᱫᱚ ᱵᱟᱲᱟᱭ ᱦᱩᱭ ᱮᱱᱟ
ᱢᱟᱱᱮ ᱪᱮᱫ ᱞᱮᱠᱟ ᱚᱱᱟ ᱨᱚᱦᱚᱭ ᱥᱩᱢᱟᱹᱭ ᱫᱚ ᱪᱮᱫ ᱞᱮᱠᱟ ᱱᱚᱝᱠᱟ ᱫᱟᱨᱮ ᱜᱮᱥᱮ ᱱᱚᱝᱠᱟ ᱡᱟᱝᱼᱼ ᱪᱮᱫ ᱞᱮᱠᱟ ᱠᱚ ᱨᱚᱦᱚᱭᱟ ᱚᱱᱟ ᱫᱚᱼᱼ
ᱵᱟᱝᱟ ᱵᱟᱝᱟ ᱚᱱᱟ ᱫᱚ ᱫᱟᱨᱮ ᱫᱚ ᱵᱟᱝᱟ ᱚᱱᱟ ᱫᱚ ᱡᱟᱝ ᱜᱮᱼᱼ ᱮᱸᱜ ᱵᱫᱟᱢ ᱴᱟᱜ ᱜᱮ ᱟᱸᱻ ᱪᱤᱠᱟᱹᱭ ᱟᱠᱚ ᱯᱳᱭᱞᱳ ᱵᱟᱹᱫᱽ ᱠᱚ ᱨᱚᱦᱚᱲ ᱨᱮᱜᱮ ᱠᱚ ᱥᱤ ᱟᱠᱚ ᱦᱟᱸᱜ
ᱦᱳᱭ
ᱦᱮᱸ ᱟᱫᱚ ᱚᱱᱟ ᱨᱮ ᱥᱤᱨᱟᱹ ᱠᱩᱸ ᱜᱚᱦᱚᱲᱟ ᱥᱤᱨᱟᱹ ᱜᱚᱦᱚᱲ ᱨᱮ ᱚᱱᱟ ᱥᱤᱨᱟᱹ ᱨᱮ ᱢᱤᱫ ᱴᱤᱡ ᱢᱤᱫ ᱴᱤᱡ ᱠᱟᱛᱮᱫ ᱵᱟᱫᱟᱢ ᱡᱟᱝ ᱮᱢ ᱡᱟᱣᱨᱟ ᱦᱩᱭᱩᱜᱼᱟ᱾
ᱚ ᱟᱪᱪᱷᱟ ᱟᱪᱪᱷᱟ ᱦᱳᱭ
ᱟᱫᱚ ᱟᱨᱦᱚᱸ ᱚᱱᱟ ᱚᱱᱟ ᱦᱟᱥᱟ ᱛᱮ ᱚᱱᱟ ᱫᱚ ᱛᱚᱯᱟᱜ ᱠᱟᱜ ᱦᱩᱭᱩᱜᱼᱟ ᱟᱫᱚᱼᱼ ᱠᱚᱢ ᱠᱚᱢ ᱠᱚᱢ ᱠᱚᱢ ᱫᱤᱱᱟᱹᱢ ᱠᱟᱹᱡ ᱠᱟᱹᱡ ᱠᱟᱛᱮ ᱫᱟᱜ ᱛᱤᱨᱯᱤ ᱞᱮᱠᱟ ᱫᱟᱜ ᱮᱢᱟᱜ ᱦᱩᱭᱩᱜᱼᱟ᱾
ᱚ ᱟᱪᱪᱷᱟ ᱟᱪᱪᱷᱟ ᱱᱚᱝᱠᱟ ᱢᱟᱱᱮ ᱚᱱᱠᱟ ᱯᱩ ᱫᱚ ᱵᱟᱝᱠᱚ ᱯᱩᱭᱟ ᱥᱮ ᱪᱮᱫ ᱚᱱᱟ ᱫᱚ?
ᱵᱟᱝᱜᱮ ᱩᱱᱟᱹᱜ ᱚᱱᱠᱟ ᱫᱚ ᱵᱟᱝ ᱟᱫᱚ ᱚᱱᱠᱟ ᱠᱷᱟᱱᱼᱼ ᱫᱚ ᱦᱟᱸᱜ ᱩᱱᱤ ᱫᱚ ᱡᱟᱹᱥᱛᱤ ᱞᱚᱞᱚᱭ ᱧᱟᱢᱟᱭ ᱟᱨ ᱵᱟᱠᱷᱟᱱ ᱫᱟᱜ ᱵᱟᱭ ᱧᱟᱢᱟ ᱱᱚᱝᱠᱟ ᱥᱚᱢᱚᱥᱥᱟ ᱦᱩᱭ ᱫᱟᱲᱮᱭᱟᱜᱼᱟ
ᱦᱮᱸ ᱦᱮᱸ ᱚ ᱟᱪᱪᱷᱟ ᱪᱷᱟ ᱛᱟᱦᱞᱮ ᱚᱱᱠᱟ ᱪᱤᱠᱟᱹ ᱛᱮᱵᱮᱱ ᱵᱩᱡᱼᱟ ᱡᱮ ᱱᱚᱣᱟ ᱫᱚ ᱦᱩᱭ ᱠᱟᱱᱟ᱾
ᱮᱸ ᱢᱟᱱᱮ ᱦᱩᱭ ᱠᱟᱱᱟ ᱵᱚᱞᱛᱮ ᱫᱚ ᱪᱮᱫ ᱫᱟᱨᱮ ᱩᱰᱩᱠᱜᱼᱟ ᱟᱨᱟᱢᱵᱷᱚᱜᱼᱟ ᱦᱟᱸᱜ᱾ ᱵᱟᱭ ᱨᱚᱠᱷᱟ ᱠᱚ ᱵᱟᱝ ᱩᱰᱩᱠᱚᱜᱼᱟ ᱚᱱᱟ ᱠᱚᱫᱚ ᱦᱟᱸᱜ ᱛᱚ ᱵᱟᱰᱟᱭ ᱧᱟᱢᱚᱜᱼᱟ ᱡᱮ ᱵᱟᱝ ᱦᱩᱭ ᱠᱟᱱᱟ ᱢᱮᱱᱛᱮ, ᱟᱫᱚ ᱡᱷᱚᱛᱚ ᱫᱚ ᱦᱟᱸᱜ ᱡᱮ ᱦᱩᱭᱩᱜᱼᱟ ᱚᱱᱠᱟ ᱠᱚᱱᱚ ᱠᱟᱛᱷᱟ ᱢᱟ ᱵᱟᱹᱱᱩᱜ ᱦᱮ ᱥᱮ ᱢᱟᱱᱮ ᱠᱤᱪᱷᱩ ᱠᱤᱪᱷᱩ ᱫᱚ ᱟ ᱢᱟᱱᱮ ᱡᱟᱦᱟᱸᱭ ᱡᱚᱠᱷᱚᱱ ᱡᱟᱝ ᱠᱚ ᱜᱤᱰᱤᱭᱟ ᱥᱮ ᱩᱱ ᱥᱚᱢᱚᱭ ᱦᱚᱭᱛᱚ ᱞᱮᱵᱮᱫ ᱵᱟᱡᱟᱣ ᱠᱮᱜᱼᱟ ᱠᱚ ᱩᱱ ᱥᱚᱢᱚᱭ ᱵᱮᱠᱟᱨᱚᱜᱼᱟ ᱛᱟᱨ ᱯᱚᱨᱮ ᱚᱠᱚᱭ ᱠᱚ ᱦᱚᱭ ᱛᱚᱠᱚ ᱛᱚᱯᱟᱭᱮᱜᱼᱟ ᱴᱷᱤᱠ ᱡᱟᱭᱜᱟ ᱵᱟᱠᱚ ᱛᱚᱯᱟ ᱟᱠᱟᱜᱼᱟ ᱦᱭᱛᱚ᱾ ᱠᱟ ᱦᱩᱭᱩᱜ ᱜᱮᱭᱟ ᱟᱨ ᱪᱮᱫ
ᱟ ᱴᱷᱤᱠ᱾
ᱦᱮᱸ ᱵᱟᱜᱟᱱ ᱨᱮᱫᱚ ᱵᱮᱥᱤᱨ ᱵᱷᱟᱜ ᱫᱚ ᱡᱷᱚᱛᱚ ᱠᱤᱪᱷᱩ ᱫᱚ ᱢᱩᱞᱭᱚ ᱤᱫᱤ ᱠᱟᱛᱮᱜ ᱜᱮ᱾
ᱚ ᱟᱪᱪᱷᱟ ᱪᱷᱟ᱾
ᱟᱫᱚ ᱟᱹᱵᱤᱱ ᱫᱚ ᱟᱹᱛᱩ ᱫᱤᱥᱚᱢ ᱨᱮᱥᱮ ᱵᱟᱨᱦᱮ ᱨᱮ?
ᱞᱟᱹᱭ ᱫᱚ ᱱᱚᱝᱠᱟ ᱱᱛᱚᱜ ᱫᱚ ᱟᱹᱛᱩ